ᱦᱮᱸ ᱦᱮᱸ ᱡᱚᱦᱟᱨ ᱦᱮᱸ ᱡᱚᱦᱟᱨ ᱡᱚᱦᱟᱨ ᱛᱟᱯᱚᱨ ᱜᱚᱢᱠᱮ ᱪᱮᱫ ᱞᱮᱠᱟ ᱱᱟᱯᱟᱭ ᱵᱟᱲᱟᱭ ᱜᱮᱭᱟᱵᱤᱱ
ᱦᱮᱸ ᱱᱟᱯᱟᱭ ᱵᱟᱲᱟ ᱜᱮᱭᱟᱞᱤᱧ ᱱᱤᱭᱟᱹ ᱠᱚᱴᱟ ᱫᱤᱱ ᱫᱚ
ᱦᱮᱸ ᱦᱮᱸ ᱦᱮᱸ ᱟᱹᱞᱤᱧ ᱦᱟᱜ ᱚᱱᱠᱟ ᱫᱚ ᱢᱟᱱᱮ ᱱᱟᱯᱟᱭ ᱫᱚ ᱵᱟᱹᱱᱩᱜ ᱞᱤᱧᱟᱹ ᱢᱮᱱᱠᱷᱟᱱ ᱱᱟᱯᱟᱭ ᱨᱮᱱᱟᱜ ᱛᱟᱦᱮ ᱱᱟᱞᱤᱧ ᱪᱮᱥᱴᱟᱭᱮᱫᱟ ᱠᱩᱨᱩᱢᱩᱴᱩᱭ ᱫᱟᱞᱤᱧ ᱱᱟᱯᱟᱭ ᱛᱟᱦᱮᱸ ᱞᱮᱱᱟ
ᱟᱪᱪᱷᱟ ᱟᱪᱪᱷᱟ
ᱦᱩᱸ ᱢᱟᱱᱮ ᱪᱤᱠᱟᱹ ᱠᱟᱛᱮᱜ ᱦᱟᱸᱜ ᱱᱟᱯᱟᱭ ᱵᱟᱹᱱᱩᱜ ᱤᱧᱟ ᱱᱚᱣᱟ ᱦᱩᱰᱤᱧ ᱢᱟᱪᱷᱟ ᱧᱚᱜ ᱛᱮᱞᱤᱧ ᱞᱟᱹᱭ ᱵᱮᱱ ᱠᱟᱱᱟ, ᱢᱟᱱᱮ ᱰᱟᱺᱜᱩᱣᱟᱹ ᱠᱚᱲᱟ ᱢᱟᱵᱮᱱ ᱵᱩᱡᱮᱫ ᱜᱮ ᱡᱚᱛᱚ ᱠᱟᱹᱴᱤᱡ ᱟᱨᱟᱢ ᱨᱮ ᱛᱟᱦᱮᱸ ᱵᱩᱡᱷᱟᱹᱣᱟ
ᱦᱮᱸ ᱦᱮᱸ
ᱢᱮᱱᱠᱷᱟᱱ ᱟᱫᱚ ᱥᱮᱛᱟᱜ ᱵᱮᱲᱟ ᱟᱹᱨᱟᱠᱟᱵ ᱠᱟᱱᱟ ᱥᱮ ᱦᱟᱜ ᱚᱲᱟᱜ ᱨᱮᱠᱚ ᱦᱚᱦ ᱧᱚᱜ ᱮ ᱵᱮᱴᱟ ᱦᱟᱱᱛᱮ ᱠᱷᱮᱛ ᱥᱮᱫ ᱥᱤᱭᱳᱜ ᱤᱫᱤ ᱛᱟᱵᱚᱱ ᱦᱟᱜ
ᱟᱪᱪᱷᱟ ᱟᱪᱪᱷᱟ
ᱟᱫᱚ ᱱᱟᱯᱟᱭ ᱦᱟᱸᱜ ᱦᱳᱭ ᱛᱚ ᱵᱮᱥ ᱵᱟᱞᱤᱧ ᱟᱹᱭᱠᱟᱹᱣ ᱱᱟ ᱟᱫᱚ ᱢᱮᱱᱠᱷᱟᱱ ᱚᱱᱟ ᱦᱚᱸ ᱫᱚᱨᱠᱟᱨ ᱠᱟᱱ ᱜᱮᱭᱟ
ᱟᱹᱞᱤᱧ ᱦᱚᱸ ᱚᱱᱠᱟᱜ ᱜᱮ ᱟᱹᱞᱤᱧ ᱠᱚ ᱞᱟᱹᱭᱟᱜ ᱞᱤᱧ ᱵᱷᱤᱛᱟᱹ ᱢᱟᱜ ᱥᱮᱱᱚᱜ ᱵᱤᱱ ᱟᱫᱚ ᱥᱮᱱ ᱦᱩᱭᱱᱟ ᱫᱤᱱ ᱵᱷᱤᱛᱟᱹᱢᱟᱜ ᱠᱚ
ᱦᱩᱸ ᱦᱩᱸ ᱦᱩᱸ
ᱟᱫ ᱦᱮᱡ ᱵᱟᱲᱟ ᱠᱟᱛᱮ ᱱᱚᱜᱼᱚᱭ ᱡᱤᱨᱟᱹ ᱵᱟᱲᱟ ᱠᱟᱛᱮᱫ ᱨᱚᱯᱚᱲ ᱦᱩᱭᱩᱜ ᱠᱟᱱᱟᱭ ᱦᱮᱸ ᱥᱮ
ᱦᱩᱸ ᱦᱩᱸ ᱦᱩᱸ
ᱟᱫᱚ ᱵᱟᱢ ᱠᱟᱹᱢᱤ ᱞᱮᱠᱷᱟᱱ ᱪᱤᱠᱟᱹᱛᱮ ᱦᱩᱭᱩᱜᱼᱟ ᱦᱮᱸ ᱥᱮ ᱡᱚᱢ ᱛᱚ ᱦᱩᱭᱩᱜᱼᱟ ᱦᱮᱸ ᱥᱮ
ᱦᱮᱸ ᱦᱮᱸ ᱟᱨᱚ ᱜᱚᱝᱠᱮ ᱢᱤᱫᱴᱤᱡ ᱠᱟᱛᱷᱟ ᱢᱮᱱᱟᱜᱟ ᱥᱮ ᱪᱮᱫ ᱡᱮ ᱪᱟᱥ ᱠᱚᱨᱞᱮ ᱯᱚᱲᱟᱥᱩᱱᱟ ᱜᱷᱚᱲᱟ ᱰᱤᱢ ᱪᱟᱥ ᱠᱚᱞᱮ ᱠᱚᱨᱞᱮ ᱵᱚᱪᱷᱚᱨ ᱫᱤᱱ
ᱚ ᱚᱱᱟᱫᱚ ᱵᱟᱹᱞᱤᱧ ᱟᱸᱡᱚᱢ ᱟᱠᱟᱫᱟ ᱟᱫᱚ ᱟᱯᱮ ᱥᱮᱱ ᱠᱚ ᱞᱟᱹᱭ ᱞᱟᱹᱭ ᱠᱷᱟᱱ ᱡᱩᱫᱤ
ᱦᱮᱸ ᱢᱮᱱᱟᱠᱚ ᱯᱟᱲᱦᱟᱣ ᱠᱟᱛᱮ ᱫᱚ ᱜᱚᱲᱟ ᱰᱤᱢ ᱧᱟᱢᱚᱜᱼᱟ ᱪᱟᱥ ᱞᱮᱠᱷᱟᱡ ᱫᱚ ᱢᱟᱱᱮ ᱡᱚᱢᱟᱢ ᱵᱚᱪᱷᱚᱨ ᱫᱤᱱ ᱟᱫᱚ ᱚᱱᱟᱛᱮ ᱚᱱᱟ ᱠᱚᱨᱮᱱᱟᱜ ᱠᱟᱛᱷᱟ ᱠᱚ ᱟᱸᱡᱚᱢ ᱠᱟᱛᱮ ᱪᱷᱩᱴᱟᱹᱣ ᱚᱱᱟ ᱠᱟᱹᱢᱤ ᱨᱮᱜᱮ
ᱚ ᱦᱮᱸ ᱦᱮᱸ ᱛᱚ ᱪᱷᱴᱟᱹᱣ ᱫᱚ ᱠᱟᱱ ᱜᱮᱭᱟ ᱪᱮᱫ ᱵᱤᱱ ᱪᱤᱠᱭᱟ ᱪᱮᱫ ᱵᱤᱱ ᱡᱚᱢᱟ ᱦᱮᱸᱥᱮ ᱟᱨ ᱱᱮᱛᱟᱨ ᱢᱟ ᱡᱟᱦᱟᱸ ᱧᱮᱞᱚᱜ ᱠᱟᱱᱟ ᱟᱱᱟᱡ ᱯᱟᱛᱤ ᱠᱚᱨᱮ ᱥᱮ ᱫᱟᱢ ᱠᱚ ᱡᱟᱹᱥᱛᱤ ᱠᱟᱱᱟ ᱦᱮᱸ ᱥᱮ ᱚᱱᱟ ᱠᱚ ᱦᱟᱛᱟᱣ ᱛᱮᱜᱮ ᱛᱚ ᱟᱹᱵᱤᱱ ᱫᱚ ᱪᱮᱫ ᱤᱧ ᱞᱟᱹᱭᱟ ᱯᱟᱸᱥᱚ ᱴᱟᱠᱟ ᱨᱮᱱᱟᱜ ᱵᱟᱡᱟᱨ ᱨᱮᱦᱚᱸ ᱵᱤᱱ ᱵᱟᱝ ᱯᱮᱨᱮᱡᱚᱜ ᱛᱟᱵᱮᱱᱟ ᱵᱮᱜ ᱠᱚ ᱦᱮᱸ
ᱵᱮᱠ ᱠᱚ ᱵᱟᱝ ᱯᱮᱨᱮᱡᱚᱜᱼᱟ ᱦᱮᱸ
ᱦᱳᱭ ᱟᱫᱚ ᱤᱱᱟᱹ ᱠᱷᱟᱹᱛᱤᱨ ᱚᱱᱟ ᱫᱚ ᱞᱟᱹᱠᱛᱤ ᱠᱟᱱ ᱜᱮᱭᱟ ᱪᱟᱥ ᱵᱟᱥ ᱜᱮ ᱟᱵᱚ ᱵᱚᱱ ᱪᱟᱥ ᱵᱟᱲᱟᱭᱮᱫ ᱛᱮ ᱡᱟᱦᱟᱸ ᱵᱟᱡᱟᱨ ᱥᱚᱦᱚᱨ ᱠᱚᱨᱮᱱ ᱦᱚᱲ ᱠᱚ ᱢᱮᱱᱟᱜ ᱠᱚᱣᱟ ᱩᱱᱠᱩ ᱡᱚᱢ ᱠᱚ ᱧᱟᱢᱟ ᱦᱮᱸ ᱥᱮ
ᱦᱩᱸ ᱦᱩᱸ ᱦᱩᱸ
ᱵᱟᱵᱚᱱ ᱪᱟᱥ ᱵᱟᱲᱟ ᱞᱮᱠᱷᱟᱱ ᱩᱱᱠᱩ ᱦᱚᱸ ᱪᱤᱠᱟᱹᱛᱮ ᱪᱮᱫ ᱤᱧ ᱞᱟᱹᱭᱟ ᱢᱟᱱᱮ ᱡᱚᱢ ᱦᱚᱸ ᱠᱚ ᱡᱚᱢᱟ ᱟᱵᱚ ᱩᱱᱠᱩ ᱵᱮᱜᱚᱨ ᱦᱚᱸ ᱟᱵᱚ ᱴᱟᱠᱟ ᱯᱚᱭᱥᱟ ᱵᱚᱱ ᱧᱟᱢᱮᱫᱼᱟ ᱚᱱᱟ ᱢᱤᱫᱮᱱ
ᱦᱮᱸ ᱦᱮᱸ ᱦᱮᱸ ᱦᱮᱸ ᱦᱮᱸ ᱢᱟᱱᱮ ᱟᱵᱚ ᱵᱮᱜᱚᱨ ᱦᱮᱸ ᱦᱮᱸ ᱟᱵᱚ ᱵᱮᱜᱚᱨ ᱩᱱᱠᱩ ᱠᱚ ᱵᱮᱜᱚᱨᱟᱵᱚ
ᱦᱮᱸ ᱡᱮᱢᱚᱱ ᱥᱤᱧ ᱟᱨ ᱧᱤᱫᱟᱹ ᱵᱟᱝ
ᱦᱮᱸ ᱦᱮᱸ ᱚᱱᱠᱟ ᱜᱮ ᱟᱪᱪᱷᱟ ᱜᱚᱝᱠᱮ ᱦᱩᱸ ᱟᱪᱪᱷᱟ ᱜᱚᱝᱠᱮ ᱟᱞᱟᱝ ᱜᱟᱯᱟᱞᱢᱟᱣ ᱫᱚᱞᱟᱝ ᱜᱟᱯᱟᱞ ᱢᱟᱨᱟᱣᱫᱟ ᱦᱮᱸ ᱥᱮ ᱟᱹᱰᱤ ᱠᱤᱪᱷᱩ ᱞᱟᱝ ᱨᱚᱯᱚᱲ ᱫᱟ ᱨᱚᱯᱚᱲ ᱠᱟᱱ ᱜᱮᱭᱟᱞᱟᱝ ᱠᱤᱱᱛᱩ ᱟᱞᱟᱝ ᱡᱩᱫᱤ ᱡᱟᱦᱟᱱᱟᱜ ᱠᱤᱪᱷᱩ ᱴᱚᱯᱤᱠ ᱱᱤᱭᱟ ᱪᱟᱞᱟᱝ ᱨᱚᱯᱚᱲ ᱠᱚᱣᱟ ᱥᱮ ᱚᱱᱟ ᱫᱚ ᱢᱟᱱᱮ ᱟᱹᱰᱤ ᱵᱷᱟᱹᱜᱤ,
ᱦᱮᱸ ᱮᱠᱫᱚᱢ ᱮᱠᱫᱚᱢ ᱮᱠᱫᱚᱢ᱾
ᱦᱩ ᱟᱪᱪᱷᱟ ᱜᱚᱝᱠᱮ ᱢᱟᱥᱮ ᱚᱱᱟ ᱟᱵᱤᱱ ᱴᱚᱯᱤᱠ ᱛᱮ ᱠᱟᱹᱴᱤᱡ ᱞᱟᱹᱭ ᱜᱚᱫ ᱠᱟᱜ ᱵᱤᱱ᱾
ᱴᱚᱯᱤᱠ ᱟᱪᱪᱷᱟ ᱢᱟ ᱟᱹᱵᱤᱱ ᱚᱠᱟ ᱴᱚᱯᱤᱠ ᱵᱤᱱ ᱩᱭᱦᱟᱹᱨ ᱠᱟᱜᱼᱟ ᱛᱟᱦᱚᱞᱮ ᱞᱟᱹᱭᱵᱤᱱ ᱢᱟ᱾
ᱦᱮᱸ ᱟᱞᱤᱧ ᱫᱚ ᱦᱟᱸᱜ ᱱᱚᱝᱠᱟ ᱫᱚ ᱦᱟᱸᱜ ᱰᱺᱜᱣᱚᱲ ᱧᱚᱜ ᱠᱟᱱᱟᱞᱤᱧ ᱛᱚᱫᱚ ᱟᱞᱤᱧ ᱫᱚ ᱦᱜ ᱱᱚᱣᱟ ᱠᱚᱜᱮ ᱵᱮᱥ ᱞᱤ ᱠᱩᱤᱭᱟᱜᱼᱟ, ᱛᱷᱚᱲᱟ ᱱᱚᱣᱟ ᱜᱮᱞᱤᱧ ᱢᱮᱱᱫᱟ ᱦᱮᱸ ᱢᱟᱱᱮ ᱯᱨᱳᱜᱨᱟᱢ ᱠᱚ ᱛᱟᱦᱚᱞᱮ ᱟᱯᱮ ᱥᱮᱫ ᱪᱮᱫ ᱞᱮᱠᱟ ᱦᱩᱭᱩᱜᱼᱟ?
ᱯᱨᱳᱜᱨᱟᱢ ᱠᱚ?
ᱦᱮᱸ
ᱟᱞᱮ ᱥᱮᱱ ᱟᱞᱮ ᱠᱷᱚᱱ ᱦᱟᱱᱛᱮ ᱠᱷᱚᱱ ᱱᱟᱢᱟᱟᱞ ᱥᱮᱱ ᱢᱟ ᱚᱱᱛᱮ ᱫᱚᱢᱮ ᱦᱩᱭᱩᱜᱼᱟ ᱯᱳᱜᱮᱨᱟᱢ ᱠᱚ᱾ ᱡᱟᱦᱟᱸ ᱛᱮᱵᱤᱧ ᱵᱟᱲᱟᱭ ᱠᱚᱣᱟ ᱪᱟᱹᱠᱨᱤ ᱦᱮᱸᱥᱮ? ᱦᱳᱭ ᱚᱱᱟ ᱠᱚ ᱯᱳᱜᱮᱨᱟᱢ ᱠᱚ ᱚᱱᱠᱟᱱᱟᱜ ᱯᱳᱜᱮᱨᱟᱢ ᱢᱟᱱᱮ ᱥᱮᱨᱮᱧ ᱯᱳᱜᱮᱨᱟᱢ ᱫᱚ ᱦᱩᱭᱩᱜ ᱜᱮᱭᱟ᱾ ᱟᱫᱚ ᱩᱱᱟ ᱪᱷᱟᱟᱹᱯᱨᱤ ᱠᱟᱭ ᱫᱚ ᱵᱮᱥᱤ ᱠᱟᱭᱛᱮᱜ ᱧᱮᱞᱚᱜᱼᱟ ᱠᱚ ᱦᱮᱸᱥᱮ᱾
ᱦᱩ ᱦᱩ ᱦᱩ ᱟᱫᱚ ᱚᱱᱮ ᱤᱪᱪᱷᱟ ᱚᱱᱮ ᱚᱱᱟ ᱯᱳᱨᱳᱜᱮᱨᱟᱢ ᱠᱚ ᱱᱤᱭᱮ ᱠᱤᱪᱷᱩ ᱞᱟᱝ ᱨᱚᱯᱚᱲ ᱠᱚᱜᱼᱟ ᱢᱟᱥᱮ᱾
ᱮᱠᱫᱚᱢ ᱮᱠᱫᱚᱢ ᱦᱮᱸ ᱨᱚᱯᱚᱲᱮ ᱜᱟᱱᱚᱜᱼᱟ ᱱᱚᱣᱟ ᱵᱷᱟᱜᱮ ᱠᱟᱛᱷᱟ ᱠᱟᱱ ᱜᱮᱭᱟ ᱱᱟᱯᱟᱭ ᱜᱮ᱾
ᱦᱮᱸ ᱟᱫᱚ ᱛᱟᱦᱚᱞᱮ ᱢᱟᱥᱮ ᱱᱚᱜᱼᱚᱭ ᱟᱹᱞᱤᱧ ᱠᱟᱹᱴᱤᱡ ᱱᱚᱜᱼᱚᱭ ᱡᱟᱦᱟᱸ ᱯᱨᱳᱜᱨᱟᱢ ᱠᱚ ᱱᱤᱭᱟ ᱟᱵᱤᱱ ᱦᱩᱰᱤᱧ ᱢᱟᱪᱷᱟ ᱛᱮ ᱠᱟᱹᱴᱤᱡ ᱢᱟᱱᱮ ᱟᱹᱞᱤᱧ ᱥᱟᱢᱟᱝ ᱨᱮ ᱟᱵᱤᱱᱟᱜ ᱢᱟᱱᱮ ᱡᱟᱦᱟᱸ ᱚᱱᱛᱚᱨ ᱵᱷᱤᱛᱤᱨ ᱨᱮ ᱡᱟᱦᱟᱸ ᱯᱚᱴᱚᱢ ᱟᱠᱟᱱ ᱚᱱᱟ ᱦᱟᱯ ᱯᱚᱴᱚᱢ ᱞᱮᱠᱟ ᱚᱱᱟ ᱠᱚ ᱠᱟᱹᱴᱤᱡ ᱥᱚᱫᱚᱨ ᱵᱮᱱ ᱥᱮ᱾
ᱚᱱᱟ ᱯᱨᱳᱜᱨᱟᱢ ᱠᱚ ᱥᱮᱱᱚᱜᱼᱟ ᱛᱚ ᱦᱮᱸ ᱜᱚᱢᱠᱮ, ᱟᱫᱚ ᱨᱟᱹᱥᱠᱟᱹ ᱦᱚᱸ ᱧᱟᱢᱚᱜ ᱜᱮᱭᱟ ᱦᱮᱸᱥᱮ ᱵᱟᱝ ᱫᱚ ᱵᱟᱝ ᱟᱫᱚ, ᱮᱛᱳ ᱠᱟᱭᱛᱮ ᱨᱟᱹᱥᱠᱟᱹᱭᱟᱠᱚ ᱢᱟᱱᱮ ᱚᱲᱟᱜ ᱨᱮᱱᱟᱜ ᱡᱟᱦᱟᱸ ᱠᱟᱛᱷᱟ ᱠᱚ ᱫᱚᱦᱚᱭᱟ ᱥᱮ ᱚᱲᱟᱜ ᱨᱮ ᱡᱟᱦᱟᱸ ᱢᱟᱱ ᱥᱚᱱᱢᱟᱱ ᱠᱚ ᱩᱫᱩᱜ ᱫᱟᱲᱮᱭᱟ ᱛᱠᱚᱣᱟ ᱥᱮ, ᱚᱱᱟ ᱵᱟᱠᱚ ᱢᱮᱫᱦᱟ ᱵᱟᱠᱚᱩ ᱩᱫᱩᱠ ᱫᱟᱠᱚ ᱞᱮᱠᱟ ᱠᱚ ᱮᱱᱮᱡ ᱥᱮᱨᱮᱧ ᱟᱠᱚ ᱦᱮᱸ, ᱛᱮ ᱡᱮ ᱡᱮᱢᱚᱱ ᱡᱮᱢᱚᱱ ᱵᱷᱟᱭᱨᱟᱞᱚᱜ ᱠᱟᱱᱟᱭ ᱚᱱᱠᱟᱜᱮ ᱫᱚᱢᱮ ᱵᱷᱟᱭᱨᱟᱞ ᱥᱟᱱᱟᱭᱮᱫ ᱠᱚᱣᱟ ᱦᱮᱸ ᱥᱮ᱾ ᱥᱮ ᱩᱱᱠᱩ ᱦᱚᱲ ᱠᱚ ᱟᱨ ᱠᱷᱟᱴᱚ ᱠᱷᱟᱴᱚ ᱠᱚ ᱰᱨᱮᱥ ᱠᱚᱠᱚ ᱦᱚᱨᱚᱜ ᱟᱠᱚ ᱟᱨ ᱫᱚᱢᱮ ᱯᱳᱜᱮᱨᱟᱢ ᱛᱟᱞᱟᱨᱮ ᱟᱰᱤᱷᱚᱟᱲ ᱠᱚ ᱮᱱᱮᱡᱼᱟ ᱦᱮᱸ ᱥᱮ ᱚᱱᱠᱟ᱾
ᱦᱮᱸ ᱜᱚᱝᱠᱮ ᱟᱹᱵᱤᱱ ᱵᱟᱹᱵᱤᱱ ᱠᱩᱥᱤᱭᱟᱜᱼᱟ?
ᱠᱩᱥᱤ ᱠᱩᱥᱤ ᱫᱚ ᱟᱹᱞᱤᱧ ᱫᱚ ᱮᱱᱮᱡ ᱥᱮᱨᱮᱧ ᱜᱮᱞᱤᱧ ᱢᱟᱱᱮ ᱥᱮᱨᱮᱧ ᱠᱚᱜᱮᱞᱤᱧ ᱠᱩᱥᱤᱭᱟᱜᱼᱟ᱾ ᱥᱮ ᱚᱱᱠᱟ ᱮᱱᱮᱡ ᱫᱚ ᱵᱟᱹᱞᱤᱧ ᱠᱩᱥᱤᱭᱟᱜᱼᱟ ᱥᱮ ᱚᱱᱮ ᱤᱭᱟᱹ ᱛᱟᱞᱟᱨᱮ ᱮᱱᱮᱡ ᱤᱱᱟᱹ ᱦᱚᱲ ᱥᱟᱢᱟᱝ ᱨᱮ ᱟᱡᱷᱲᱟᱹ ᱮᱱᱮᱡ ᱦᱮᱸ ᱥᱮ,
ᱦᱮᱸ ᱦᱮᱸ ᱦᱮᱸ
ᱟᱨ ᱚᱱᱟ ᱚᱱᱟ ᱵᱟᱫ ᱫᱮᱦᱚᱸ ᱯᱚᱨᱚᱵᱽ ᱮᱱᱮᱡ ᱠᱚ ᱢᱮᱱᱟᱜᱼᱟ ᱚᱱᱟ ᱠᱚ ᱥᱮᱱᱚᱜ ᱯᱮ ᱵᱟᱭᱨᱟᱞᱚᱜ ᱠᱟᱱᱟ ᱴᱷᱤᱠ ᱜᱮᱭᱟ ᱦᱮᱸᱥᱮ ᱚᱱᱟ ᱠᱚᱫᱚ ᱵᱟᱝ ᱠᱤᱱᱛᱩ ᱟᱠᱚ ᱫᱚ ᱚᱱᱟ ᱨᱮ ᱚᱱᱟᱨᱮᱜᱮ ᱥᱩᱫᱩ ᱠᱚ ᱮᱱᱮᱡ ᱥᱮᱨᱮᱧᱟᱚ ᱦᱮᱸᱥᱮ, ᱟᱨ ᱪᱮᱫ ᱞᱤᱧ ᱞᱟᱹᱭᱟᱠᱚᱣᱟ ᱟᱫᱚ ᱥᱟᱶᱛᱟ ᱨᱮᱱᱟᱜ ᱚᱱᱟ ᱮᱱᱮᱪ ᱥᱮᱨᱮᱧ ᱠᱚ ᱦᱤᱲᱤᱧ ᱪᱟᱵᱟᱭᱮᱫᱼᱟ ᱠᱚ ᱦᱮᱸ ᱥᱮ,
ᱦᱮᱸ ᱢᱟᱱᱮ ᱵᱚᱸᱜᱟ ᱵᱩᱨᱩᱣᱟᱜ ᱥᱮᱨᱮᱧ ᱠᱮ ᱨᱮᱦᱚ ᱪᱷᱟᱹᱯᱨᱤ ᱮᱱᱤᱡ ᱫᱚᱦᱟᱜ ᱪᱟᱞᱟᱜ ᱜᱮᱭᱟ ᱦᱮᱸᱥᱮ ᱦᱮᱸ᱾
ᱵᱷᱟᱭᱨᱟᱞ ᱞᱟᱹᱜᱤᱫ ᱢᱟ ᱞᱟᱦᱟ ᱞᱟᱦᱟ ᱡᱟᱛᱮ ᱤᱧ ᱵᱷᱟᱭᱨᱟᱞᱚᱜ ᱢᱟ ᱥᱳᱥᱟᱞ ᱢᱤᱰᱤᱭᱟ ᱨᱮ ᱦᱮᱸ ᱥᱮ᱾
ᱦᱮᱸ ᱦᱮᱸ ᱮᱸ ᱟᱨ ᱜᱚᱝᱠᱮ ᱱᱚᱜᱼᱚᱭ ᱡᱮᱵᱤᱱ ᱞᱟᱹᱭ ᱠᱮᱫᱟ ᱟᱵᱤᱱ ᱵᱤᱱ ᱠᱩᱥᱤ ᱵᱟᱟᱨᱟ ᱡᱩᱫᱤ ᱟᱹᱞᱤᱧ ᱵᱮᱤᱱ ᱠᱩᱞᱤ ᱞᱤᱧᱟᱹ ᱦᱟᱸᱜ, ᱠᱩᱥᱤ ᱥᱮ ᱵᱟᱝ ᱛᱟᱦᱚᱞᱮ ᱟᱹᱞᱤᱧ ᱦᱚᱸ ᱚᱱᱟ ᱯᱳᱜᱮᱨᱟᱢ ᱠᱚᱫᱚ ᱟᱹᱰᱤ ᱡᱳᱨ ᱞᱞᱤᱧ ᱠᱩᱥᱤᱭᱟᱜᱼᱟ ᱥᱟᱶᱛᱮ ᱚᱱᱟ ᱪᱷᱟᱹᱯᱨᱤ ᱠᱚᱦᱚᱸᱞᱤᱧ ᱠᱩᱥᱤᱭᱟᱠᱚ, ᱠᱩᱥᱤᱭᱟᱜ ᱜᱮᱭᱟ ᱦᱮᱸᱜ ᱢᱟᱱᱮ ᱟᱹᱞᱤᱧ ᱫᱚ ᱦᱟᱸᱜ ᱪᱟᱹᱛᱨᱤ ᱱᱤᱛ ᱦᱟᱸᱜ ᱵᱞᱤ ᱠᱩᱥᱤᱭᱟᱜᱼᱟ ᱡᱟᱦᱟᱸᱭ ᱪᱟᱹᱨᱤ ᱠᱚ ᱮᱱᱮᱡ ᱮᱫ ᱫᱚ ᱩᱱᱠᱩᱞᱤᱧ ᱠᱩᱥᱤ ᱧᱚᱜ ᱟᱠᱚᱣᱟ ᱦᱩ ᱩᱱᱠᱩ ᱢᱟᱱᱮ ᱚᱱᱟ ᱧᱮᱞ ᱡᱚᱝ ᱨᱮ ᱢᱚᱡᱟ ᱪᱮᱫ ᱞᱮᱠᱟ ᱧᱮᱞ ᱡᱚᱝ ᱨᱮᱢ ᱢᱩᱚᱡᱟ ᱦᱮᱸ ᱢᱟᱱᱮ, ᱥᱩᱠᱨᱤ ᱫᱚᱠᱚ ᱩᱴᱟᱹᱭᱟ ᱟᱨ ᱠᱟᱲᱟ ᱫᱚ ᱞᱚᱥᱚᱫ ᱨᱮᱠᱚ ᱵᱩᱨᱩᱢᱟ ᱦᱮᱸ, ᱢᱟᱱᱮ ᱚᱱᱮ ᱚᱱᱠᱟ ᱠᱚ ᱮᱱᱮᱡ ᱨᱟᱹᱥᱠᱟᱹ ᱡᱚᱝ ᱠᱟᱱᱟ ᱛᱚ ᱦᱟᱸᱜ, ᱦᱮᱸ ᱥᱩᱠᱨᱤ ᱫᱚ ᱩᱴᱟᱹᱭ ᱞᱟᱜᱟᱣ ᱟᱠᱟᱱ ᱜᱮᱭᱟ ᱠᱚ ᱡᱟᱦᱟᱸᱭ ᱠᱚᱫᱚ ᱚᱱᱠᱟ ᱟᱨ ᱡᱟᱦᱟᱸᱭ ᱚᱱᱟ ᱠᱟᱲᱟ ᱞᱮᱠᱟ ᱞᱚᱥᱚᱫ ᱨᱮᱠᱚ ᱵᱩᱨᱩᱢ ᱵᱟᱲᱟᱭ ᱦᱮᱸ ᱦᱮᱸ ᱟᱞᱤᱧ ᱫᱚ ᱚᱱᱮ ᱚᱱᱟ ᱠᱚ ᱧᱮᱧᱮᱞ ᱞᱤᱧ ᱠᱩᱤᱭᱟᱜ ᱟ ᱤᱱᱮᱡ ᱠᱚᱫᱚ ᱦᱟᱜ ᱵᱟᱞᱤᱧ ᱠᱩᱥᱤᱭᱟᱜᱼᱟ ᱴᱷᱤᱠ ᱫᱚ ᱟᱞᱤᱧ ᱦᱟᱜ ᱚᱱᱠᱟ ᱵᱟᱞᱤᱧ ᱵᱟᱲᱟ ᱵᱟᱭ ᱧᱚᱜ ᱫᱚ ᱦᱟᱸᱜ ᱦᱮᱸ ᱟᱫᱚ ᱚᱱᱮ ᱚᱱᱟ ᱠᱚᱞᱤᱧ ᱠᱩᱥᱤ ᱧᱚᱜᱟᱜ ᱟ ᱠᱤᱱᱛᱩ ᱚᱱᱟ ᱧᱮᱞ ᱨᱮᱱᱟᱜ ᱥᱮ ᱵᱟᱹᱡ ᱠᱚ ᱢᱟᱱᱮ ᱟᱹᱞᱤᱧᱟᱜ ᱩᱱᱟᱹᱜ ᱵᱟᱹᱱᱩᱜ ᱛᱟᱹᱞᱤᱧᱟ
ᱦᱚ
ᱦᱮᱸ ᱢᱟᱱᱮ ᱟᱞᱮ ᱥᱮᱫ ᱫᱚ ᱯᱨᱳᱜᱨᱟᱢ ᱠᱚ ᱵᱟᱝ ᱦᱩᱭᱩᱜᱼᱟ ᱱᱚᱝᱠᱟ ᱦᱚᱛᱮᱫ ᱛᱮᱞᱮ ᱚᱱᱟ ᱥᱚᱢᱟᱡᱽ ᱠᱚ ᱵᱟᱹᱱᱩᱜᱼᱟ ᱠᱟᱹᱴᱤᱡ ᱪᱟᱞᱟᱜ ᱦᱩᱭᱩᱜᱼᱟ ᱥᱟᱺᱜᱤᱧ ᱧᱚᱜ ᱦᱩᱸ ᱟᱪᱪᱷᱟ ᱜᱚᱝᱠᱮ ᱱᱚᱜᱼᱚᱭ ᱟᱞᱟᱝ ᱢᱟ ᱦᱟᱸᱜ ᱠᱩᱥᱤ ᱵᱟᱥᱤ ᱦᱟᱸᱜ ᱱᱤᱭᱟᱹ ᱢᱟᱞᱟᱝ ᱨᱚᱯᱚᱲ ᱧᱚᱜ ᱮᱱ ᱜᱮᱭᱟ ᱛᱟᱦᱚᱞᱮ ᱱᱚᱣᱟ ᱫᱚ ᱪᱮᱫ ᱞᱮᱠᱟ ᱢᱟᱱᱮ ᱴᱷᱤᱠᱚᱜ ᱠᱟᱱᱟ ᱠᱟᱱᱟ ᱥᱮ ᱵᱟᱝ ᱴᱷᱤᱠᱚᱜ ᱠᱟᱱᱟ ᱱᱚᱣᱟ ᱱᱤᱭᱟᱹᱛᱮ ᱟᱵᱤᱱ ᱦᱩᱰᱤᱧ ᱧᱚᱜ ᱦᱩᱰᱤᱧ ᱢᱟᱪᱷᱟᱛᱮ ᱠᱤᱪᱷᱩ ᱠᱷᱟᱴᱚ ᱢᱟᱪᱷᱟᱛᱮ ᱞᱟᱹᱭ ᱜᱚᱫ ᱠᱟᱜ ᱵᱤᱱ ᱥᱮ
ᱢᱟᱱᱮ ᱚᱠᱟᱮᱠᱟ ᱵᱤᱱ ᱞᱟᱹᱭ ᱪᱚᱭᱮᱫᱟ ᱢᱟᱱᱮ ᱟᱵᱤᱱᱟᱜ ᱴᱷᱤᱠ ᱠᱩᱥᱤ
ᱵᱟᱝᱜᱮ ᱱᱚᱣᱟ ᱟᱵᱚ ᱫᱤᱥᱚᱢ ᱫᱩᱱᱤᱭᱟᱹ ᱦᱚᱲᱟᱜ ᱡᱮ ᱱᱚᱣᱟ ᱠᱚᱨᱟᱣ ᱞᱮᱱᱠᱟᱱᱡ ᱥᱮ ᱟᱵᱚ ᱠᱤᱪᱷᱩ ᱵᱚᱱ ᱰᱮᱵᱷᱞᱚᱯᱚᱜᱼᱟ ᱥᱮ ᱟᱵᱚ ᱵᱮᱥ ᱦᱩᱭᱩᱜ ᱛᱟᱵᱚᱱᱟ ᱱᱚᱣᱟ ᱫᱤᱥᱚᱢ ᱫᱩᱱᱭᱟᱹ ᱨᱮ ᱦᱮᱸ ᱚᱱᱠᱟᱱᱟᱜ ᱠᱤᱪᱷᱩ ᱠᱟᱛᱷᱟ ᱠᱚ ᱩᱭᱦᱟᱹᱨ ᱵᱟᱲᱟ ᱠᱟᱛᱮᱫ ᱢᱟᱥᱮ ᱞᱟᱹᱭ ᱵᱤᱱ ᱦᱟᱸᱜ ᱛᱟᱯᱚᱨᱮ ᱩᱱᱟᱹᱜ ᱢᱟᱱᱮ ᱟᱹᱞᱤᱧ ᱡᱟᱦᱟᱸ ᱠᱩᱠᱤᱭᱮᱫ ᱵᱤᱱᱟ ᱩᱱᱟᱹᱜ ᱦᱟᱸᱜ ᱞᱚᱜᱚᱱ ᱢᱟᱪᱷᱟ ᱦᱚᱛᱚ ᱱᱚᱣᱟ ᱠᱚ ᱠᱩᱠᱞᱤ ᱫᱚᱦᱱᱟᱜ ᱦᱮᱸ ᱛᱮᱞᱟ ᱦᱚᱸ ᱵᱟᱵᱤᱱ ᱨᱩᱣᱟᱹᱲ ᱫᱟᱲᱮᱭᱟᱜ ᱟ ᱦᱟᱸᱜ ᱦᱮᱸ ᱟᱫᱚ ᱡᱟᱠ ᱱᱤᱭᱟᱹ ᱩᱰᱟᱹᱱ ᱴᱟᱭᱤᱢ ᱨᱮᱜᱮ ᱦᱟᱸᱜ ᱡᱟᱦᱟᱸ ᱛᱤᱱᱟᱹᱜ ᱵᱤᱱ ᱩᱭᱦᱟᱹᱨ ᱜᱚᱫᱟ ᱚᱱᱟᱜᱮ ᱞᱟᱹᱭ ᱜᱚᱫ ᱠᱟᱜᱼᱵᱤᱱ
ᱞᱟᱹᱭ ᱫᱟᱞᱤᱧ ᱛᱚᱵᱮ ᱦᱮᱸ ᱡᱟᱦᱟᱸ ᱯᱨᱳᱜᱨᱟᱢ ᱚᱱᱟ ᱢᱤᱫᱴᱮᱱ ᱰᱮᱵᱷᱞᱚᱯᱚᱜ ᱠᱟᱱᱟ ᱡᱟᱸᱦᱟ ᱟᱲᱟᱜᱮᱫ ᱠᱚᱣᱟ ᱠᱚ ᱵᱟᱭᱨᱚᱞ ᱮᱫ ᱠᱚᱣᱟ ᱠᱚ ᱦᱮᱸᱥᱮ
ᱦᱮᱸ
ᱟᱫᱚ ᱟᱠᱚᱨᱮᱱ ᱚᱲᱟᱜ ᱦᱚᱲ ᱠᱚ ᱧᱮᱞ ᱮᱫᱟ ᱩᱱᱟᱹᱜ ᱦᱚᱲ ᱥᱟᱢᱟᱝ ᱨᱮ ᱱᱚᱝᱠᱟ ᱠᱚ ᱞᱟᱹᱭ ᱠᱟᱱᱟ ᱪᱷᱟᱯᱨᱤ ᱠᱟᱱᱟ ᱟᱢᱫᱚ ᱪᱷᱟᱯᱨᱤ ᱠᱟᱱᱟᱢ ᱦᱮᱸ ᱥᱮ ᱟᱫᱚ ᱩᱱᱤᱭᱟᱜ ᱢᱤᱫᱴᱟᱱ ᱢᱟᱱ ᱥᱚᱢᱟᱱ ᱞᱟᱜᱟᱭᱟ ᱜᱟᱭᱮ ᱨᱮ ᱦᱮᱸᱥᱮ ᱟᱫᱚ ᱚᱱᱠᱟ ᱟᱥᱛᱮ ᱟᱥᱛᱮ ᱢᱟᱱᱮ ᱟᱭᱟᱜ ᱡᱚᱠᱷᱚᱱ ᱩᱢᱮᱨ ᱠᱚ ᱯᱟᱨᱚᱢ ᱦᱮᱸᱥᱮ ᱟᱡᱦᱚᱸ ᱛᱚᱠᱷᱚᱱᱮ ᱵᱩᱡᱽ ᱧᱟᱢᱟᱭ ᱦᱮᱸ ᱥᱮ ᱱᱚᱝᱠᱟᱧ ᱛᱟᱦᱮᱸᱞᱮᱱᱟ ᱪᱮᱫ ᱠᱟᱧ ᱪᱮᱫ ᱤᱧ ᱪᱤᱠᱟᱹᱭ ᱜᱮ ᱛᱟᱦᱮᱸᱫ ᱩᱱ ᱥᱚᱢᱚᱭ ᱚᱸᱰᱮ ᱩᱢᱮᱨ ᱯᱟᱨᱚᱢ ᱥᱟᱶ ᱥᱟᱶᱛᱮ ᱢᱟᱱᱮ ᱟᱹᱰᱤ ᱠᱤᱪᱷᱩ ᱜᱮ ᱵᱚᱫᱚᱞᱚᱜ ᱜᱮᱭᱟ ᱛᱚ ᱫᱚ ᱚᱱᱠᱟ ᱜᱮ ᱟᱠᱚ ᱩᱱ ᱥᱚᱢᱚᱭ ᱠᱚ ᱵᱩᱡᱽ ᱧᱟᱢᱟ ᱠᱚ ᱦᱮᱸ ᱥᱮ ᱱᱚᱣᱟ ᱠᱚᱫᱚ ᱩᱪᱤᱛ ᱫᱚ ᱵᱟᱝ ᱠᱟᱱᱟ
ᱦᱮᱸ ᱦᱩᱸ
ᱚᱱᱠᱟ ᱟᱡᱷᱩᱲᱟᱹ ᱮᱱᱮᱡ ᱥᱮ ᱪᱮᱫᱠᱟ ᱚᱱᱠᱟ ᱫᱚ ᱵᱟᱝ ᱠᱟᱱᱟ
ᱛᱯᱚᱨᱮ ᱚᱱᱟ ᱱᱤᱛᱚᱜ ᱢᱟ ᱧᱮᱞᱮᱫ ᱜᱮᱭᱟᱵᱮᱱ ᱥᱳᱥᱟᱞ ᱢᱤᱰᱤᱭᱟ ᱡᱩᱜᱽ ᱠᱟᱱᱟ ᱦᱟᱸᱜ ᱦᱮᱸ ᱢᱟᱱᱮ ᱛᱚ ᱟᱵᱤᱱ ᱵᱮᱱ ᱯᱨᱳᱜᱨᱟᱢ ᱮᱫᱟ ᱟᱞᱤᱧ ᱞᱤᱧ ᱯᱨᱳᱜᱨᱟᱢ ᱮᱫᱟ ᱟᱞᱟᱝ ᱫᱚ ᱚᱱᱟ ᱠᱚᱨᱮᱞᱟᱝ ᱛᱟᱵᱮᱨ ᱵᱟᱲᱟᱭ ᱠᱟᱱᱟ ᱦᱮᱸ ᱟᱨ ᱟᱵᱮᱱ ᱨᱮᱱ ᱦᱟᱸᱜ ᱜᱤᱫᱽᱨᱟᱹ ᱠᱚᱠᱚ ᱦᱩᱭᱩᱜᱼᱟ ᱥᱮ ᱦᱩᱭ ᱟᱠᱟᱱ ᱠᱚᱦᱟᱸᱜ ᱵᱟᱹᱞᱤᱧ ᱵᱟᱲᱟᱭᱟ ᱟᱹᱞᱤᱧ ᱨᱮᱱ ᱫᱚ ᱦᱟᱸᱜ ᱰᱟᱺᱜᱣᱟᱹ ᱜᱮᱭᱟᱞᱤᱧ ᱵᱚᱭᱮᱥ ᱦᱩᱭᱮᱱ ᱡᱟᱦᱟᱸ ᱛᱤᱥ ᱦᱟᱸᱜ ᱞᱤᱧ ᱵᱟᱯᱞᱟ ᱵᱟᱲᱟ ᱠᱟᱛᱮᱫ ᱠᱚ ᱦᱩᱭᱩᱜ ᱛᱟᱹᱞᱤᱧᱟ ᱛᱚᱠᱷᱚᱱ ᱦᱟᱸᱜ ᱠᱚ ᱧᱮᱞᱟ ᱤᱧ ᱵᱟᱵᱟ ᱫᱚ ᱱᱚᱜᱼᱚ ᱱᱟᱝᱠᱟᱭ ᱛᱟᱦᱮᱸ ᱠᱟᱱᱟ ᱠᱟᱹᱴᱤᱡ ᱞᱟᱡᱟᱣ ᱧᱚᱜ ᱵᱩᱡᱷᱟᱹᱜᱼᱟ ᱦᱮᱸ ᱱᱚᱣᱟ ᱢᱟ ᱦᱟᱸᱜ ᱱᱚᱣᱟ ᱫᱟᱯᱟᱞᱚᱜ ᱥᱮ ᱮᱥᱮᱫᱚᱜ ᱡᱤᱱᱤᱥ ᱢᱟ ᱵᱟᱝ ᱠᱟᱱᱟ ᱦᱟᱸᱜ
ᱱᱮᱛᱟᱨ ᱢᱟ ᱥᱚᱥᱟᱞ ᱢᱤᱰᱤᱭᱟ ᱡᱤᱱᱤᱥ ᱛᱚ
ᱦᱩᱸ ᱦᱩᱸ
ᱡᱟᱦᱟᱸᱠᱷᱚᱱ ᱢᱟ ᱡᱟᱦᱟᱸ ᱠᱷᱚᱱ ᱫᱤᱥᱟᱹᱜᱼᱟ ᱢᱟᱱᱮ ᱚᱲᱟᱜ ᱚᱱᱟ ᱥᱩᱨ ᱠᱚᱨᱮ ᱥᱮ ᱟᱹᱛᱩ ᱠᱚᱨᱮᱱ ᱦᱚᱲ ᱠᱚ ᱢᱮᱱᱟᱜ ᱠᱚᱣᱟ ᱩᱱᱠᱩ ᱦᱚᱸᱠᱚ ᱞᱟᱹᱭ ᱧᱚᱜ ᱟᱠᱚᱣᱟ ᱠᱟᱹᱡ
ᱦᱩᱸ ᱦᱩᱸ
ᱡ ᱵᱟᱠᱚ ᱞᱟᱹᱭᱟᱠᱚᱣᱟ ᱚᱱᱠᱟᱱ ᱠᱟ
ᱦᱩᱸ ᱦᱩᱸ ᱢᱟᱱᱮ ᱫᱚᱠᱟᱱ ᱠᱚᱨᱮ ᱡᱩᱫᱤ ᱢᱟᱱᱮ ᱟᱵᱚᱣᱟᱜ ᱡᱚᱛᱚ ᱠᱷᱚᱡ ᱢᱟᱨᱟᱝ ᱠᱷᱟᱡᱫᱚ ᱫᱚ ᱠᱟᱱᱟ ᱫᱟᱠᱟ ᱥᱟᱶᱛᱮ ᱡᱩᱫᱤ ᱵᱩᱞᱩᱝ ᱧᱟᱢᱚᱜᱼᱟ ᱥᱮ ᱤᱱᱟᱹᱜᱮ ᱦᱮᱸ ᱫᱟᱠᱟ ᱫᱚ ᱡᱟᱠ ᱪᱟᱣᱞᱮ ᱚᱲᱟᱜ ᱨᱮᱵᱤᱱ ᱧᱟᱢᱟ ᱵᱩᱞᱩᱝ ᱛᱚ ᱚᱲᱟᱜ ᱨᱮ ᱵᱟᱵᱤᱱ ᱵᱮᱱᱟᱣ ᱫᱟᱲᱮᱭᱟᱜᱼᱟ ᱫᱚᱠᱟᱱ ᱨᱮᱵᱮᱱ ᱧᱟᱢᱟ ᱦᱟᱱᱟ ᱟᱹᱛᱩ ᱥᱩᱨ ᱥᱩᱯᱩᱨ ᱨᱮᱱᱟᱜ ᱫᱚᱠᱟᱱ ᱨᱮᱦᱚᱸ ᱵᱩᱞᱩᱝ ᱦᱚᱸ ᱫᱷᱟᱨᱛᱮ ᱵᱟᱠᱚ ᱮᱢᱟᱣᱟᱵᱤᱱᱟ
ᱮᱠᱫᱚᱢ ᱮᱠᱫᱚᱢ
ᱛᱟᱦᱚᱞᱮ ᱯᱨᱳᱜᱨᱟᱢ ᱠᱚ ᱡᱩᱫᱤ ᱵᱮᱱ ᱠᱚᱨᱟᱣ ᱠᱷᱟᱱᱡ
ᱦᱳᱭ ᱦᱳᱭ ᱦᱳᱭ
ᱦᱩᱸ ᱟᱨ ᱯᱷᱳᱜᱜᱨᱟᱢ ᱨᱮ ᱧᱮᱞᱚᱜ ᱠᱟᱱᱟ ᱢᱟᱱᱮ ᱦᱟᱺᱰᱤ ᱯᱟᱹᱣᱨᱟᱹ ᱟᱹᱰᱤ ᱜᱟᱱ ᱠᱚ ᱧᱩᱭᱮᱫᱟ ᱟᱨ ᱟᱪᱪᱷᱟ ᱜᱚᱝᱠᱮ ᱟᱨ ᱱᱚᱣᱟ ᱯᱨᱳᱜᱨᱟᱢ ᱨᱮ ᱠᱤᱪᱷᱩ ᱫᱚᱠᱚ ᱯᱷᱟᱭᱫᱟᱭᱮᱫᱟ ᱩᱱᱠᱩ ᱡᱟᱦᱟᱸᱭ ᱠᱚ ᱦᱟᱸᱜ ᱤᱭᱟᱹ ᱡᱟᱦᱟᱸᱭ ᱠᱚᱣᱟᱜ ᱤᱭᱩᱴᱩᱵᱽ ᱪᱮᱱᱮᱞ ᱠᱚ ᱢᱮᱱᱟᱜᱼᱟ ᱦᱟᱸᱜ ᱦᱮᱸ ᱥᱮ ᱩᱱᱠᱩ ᱫᱚ ᱠᱟᱹᱴᱤᱡ ᱠᱚ ᱯᱷᱟᱭᱫᱟ ᱠᱮᱫ ᱜᱮᱭᱟ ᱦᱟᱸᱜ
ᱮᱫᱚᱢ ᱡᱚᱛᱷᱟᱨᱤᱱ ᱞᱟᱹᱭ ᱠᱮᱫᱫᱟ ᱩᱱᱠᱩᱣᱟᱜ ᱫᱚ ᱟᱹᱰᱤ ᱯᱷᱟᱭᱫᱟ ᱦᱩᱭᱩᱜ ᱠᱟᱱ ᱛᱟᱠᱚᱣᱟ
ᱦᱮᱸ ᱩᱱᱤ ᱫᱚ ᱚᱠᱟ ᱯᱚᱡᱤᱥᱚᱱ ᱛᱮ ᱚᱠᱟ ᱞᱮᱠᱟᱛᱮ ᱚᱠᱟ ᱮᱝᱜᱮᱞ ᱛᱟᱭ ᱡᱩᱫᱤ ᱵᱷᱤᱰᱭᱳ ᱠᱚᱨᱟᱣ ᱞᱮᱠᱷᱷᱟᱟᱱ ᱵᱷᱤᱰᱭᱳ ᱥᱩᱴ ᱞᱮᱠᱷᱟᱡ ᱚᱱᱟ ᱦᱟᱸᱜ ᱰᱷᱮᱨ ᱵᱷᱤᱭᱩᱡ ᱦᱩᱭᱩᱜ ᱛᱟᱭᱟ ᱦᱟᱸᱜ ᱩᱱᱤ ᱦᱟᱸᱜ ᱚᱱᱟ ᱪᱤᱱᱛᱟᱹ ᱵᱷᱟᱵᱱᱟᱭᱟ ᱦᱮᱸ
ᱮᱠᱫᱚᱢ ᱮᱠᱫᱚᱢ
ᱦᱩᱸ
ᱩᱱᱠᱩ ᱠᱚᱢᱟ ᱡᱟᱹᱥᱛᱤ ᱜᱮ ᱴᱟᱠᱟ ᱠᱟᱢᱟᱭᱟᱠᱚ ᱟᱨ ᱚᱱᱟ ᱥᱟᱶᱛᱮ ᱡᱟᱦᱟᱸᱭ ᱡᱟᱦᱟᱸᱭ ᱢᱟᱹᱭ ᱥᱮ ᱵᱟᱹᱵᱩ ᱠᱚ ᱵᱷᱟᱭᱨᱟᱞᱚᱜ ᱠᱟᱱᱟ ᱦᱮᱸᱥᱮ ᱢᱟᱱᱮ ᱥᱳᱥᱟᱞ ᱢᱤᱰᱤᱭᱟ ᱨᱮ ᱩᱱᱠᱩ ᱠᱚᱦᱚᱸ ᱧᱮᱞᱚᱜ ᱠᱟᱱᱟ ᱡᱮ ᱨᱤᱞᱥ ᱠᱚ ᱵᱮᱱᱟᱣ ᱫᱟ ᱚᱸᱰᱮ ᱠᱷᱚᱱ ᱩᱱᱠᱩ ᱦᱚᱸ ᱡᱟᱹᱥᱛᱤ ᱠᱚ ᱵᱷᱟᱭᱨᱟᱞᱚᱜ ᱠᱟᱱᱟ ᱦᱮᱸᱥᱮ ᱚᱸᱰᱮ ᱠᱷᱚᱱ ᱟᱠᱚ ᱴᱟᱠᱟ ᱠᱚ ᱠᱟᱢᱟᱣ ᱟᱠ ᱠᱚ ᱦᱮᱸ ᱥᱮ ᱟᱫᱚ ᱪᱮᱫᱟᱜ ᱥᱮ ᱡᱟᱹᱥᱛᱤ ᱵᱷᱟᱜ ᱛᱮᱠᱚ ᱪᱤᱱᱟᱹᱭ ᱠᱟᱱᱟ ᱥᱮ ᱦᱚᱲ
ᱦᱩᱸ ᱦᱩᱸ ᱦᱩᱸ ᱦᱮᱸ ᱟᱨ ᱚᱸᱰᱮ ᱧᱮᱞᱚᱜ ᱠᱟᱱᱟ ᱵᱮᱥᱤ ᱠᱟᱭᱛᱮ ᱦᱟᱺᱰᱤ ᱯᱟᱹᱣᱨᱟᱹ ᱠᱚ ᱟᱠᱷᱨᱤᱧ ᱫᱟ
ᱦᱮᱸ ᱮᱠᱫᱚᱢ ᱛᱟᱦᱚᱞᱮ ᱦᱟᱺᱰᱤ ᱯᱟᱹᱣᱨᱟᱹ ᱠᱚ ᱟᱹᱠᱷᱨᱤᱧᱟ ᱛᱟᱞᱮ ᱚᱱᱟ ᱵᱟᱯᱚᱫ ᱟᱹᱵᱤᱱ ᱪᱮᱫ ᱵᱤᱱ ᱞᱟᱹᱭᱟ ᱛᱚᱵᱮ ᱠᱟᱹᱴᱤᱡ ᱞᱟᱹᱭ ᱵᱤᱱ ᱥᱮ
ᱢᱟᱱᱮ ᱟᱹᱞᱤᱧ ᱢᱟ ᱟᱠᱷᱨᱤᱧ ᱠᱚᱢᱟ ᱩᱱᱠᱩᱣᱟᱜ ᱟᱠᱷᱨᱤᱧ ᱛᱮ ᱫᱚ ᱩᱱᱠᱩᱣᱟᱜ ᱥᱚᱝᱥᱟᱨ ᱪᱟᱞᱟᱜ ᱠᱟᱱᱟ ᱦᱮᱸ ᱟᱨ ᱟᱨ ᱧᱩ ᱠᱚᱫᱚ ᱩᱱᱠᱩᱣᱟᱜ ᱠᱟᱹᱴᱤᱡ ᱟᱹᱫᱷᱤᱜ ᱠᱟᱱᱟ ᱯᱚᱭᱥᱟ ᱦᱮᱸ ᱛᱟᱦᱚᱞᱮ ᱩᱱᱤ ᱮᱴᱟᱜ ᱨᱮ ᱠᱟᱹᱢᱤ ᱠᱟᱱ ᱛᱟᱭᱟ ᱩᱱᱤ ᱢᱤᱫ ᱦᱚᱲᱟᱜ ᱠᱟᱹᱢᱤ ᱵᱮᱱᱟᱜ ᱠᱟᱱ ᱛᱟᱭᱟ ᱟᱵᱤᱱ ᱦᱚᱭᱵ ᱛᱚ ᱵᱤᱱ ᱧᱩᱩᱭᱟ ᱛᱟᱦᱚᱞᱮ ᱚᱱᱟ ᱠᱟᱹᱢᱤ ᱪᱟᱞᱟᱜ ᱟᱵᱤᱱ ᱛᱚᱵᱮ ᱛᱚ ᱚᱱᱟᱵᱤᱱ ᱧᱩᱩᱭᱟ ᱦᱟᱸᱜ ᱛᱟᱦᱚᱞᱮ ᱟᱵᱮᱱ ᱡᱟᱦᱟᱸ ᱴᱷᱮᱱ ᱵᱮᱱ ᱠᱟᱹᱢᱤᱭᱟ ᱩᱱ ᱠᱟᱹᱢᱤ ᱵᱮᱱᱟᱜ ᱠᱟᱱᱟ ᱦᱮᱸ ᱟᱫᱚ ᱚᱱᱟ ᱦᱤᱥᱟᱹᱵ ᱛᱮᱫ ᱴᱷᱤᱠ ᱜᱮᱭᱟ ᱢᱮᱱᱠᱷᱟᱱ ᱚᱱᱟ ᱦᱟᱺᱰᱤ ᱯᱟᱹᱣᱨᱟᱹ ᱫᱚ ᱠᱤᱱᱛᱩ ᱵᱟᱝᱟᱜ ᱠᱷᱟᱱ ᱜᱮ ᱟᱹᱰᱤ ᱵᱷᱟᱹᱜᱤ ᱠᱚᱜᱼᱟ
ᱦᱮᱸ ᱦᱮᱸ ᱦᱮᱸ ᱦᱮᱸ ᱚᱱᱟ ᱫᱚ ᱵᱟᱝ ᱦᱚᱸ ᱵᱷᱟᱜᱮ ᱠᱚᱜᱼᱟ ᱟᱫᱚ ᱚᱱᱟ ᱫᱚ ᱚᱠᱟ ᱥᱚᱢᱚᱭᱮᱢ ᱧᱩᱭᱟ ᱦᱮᱸ ᱥᱮ ᱛᱮ ᱡᱚᱠᱷᱚᱱ ᱡᱟᱦᱟᱸᱱᱟᱜ ᱟᱵᱚ ᱟᱹᱛᱳ ᱠᱚᱨᱮ ᱵᱟᱦᱟ ᱢᱟᱜ ᱢᱚᱬᱮ ᱦᱮᱸᱥᱮ
ᱦᱩᱸ ᱦᱩᱸ ᱦᱩᱸ
ᱥᱚᱢᱚᱭ ᱡᱟᱦᱟᱸ ᱵᱟᱥᱠᱮ ᱢᱟᱦᱟ ᱠᱚ ᱢᱟᱱᱟᱣ ᱜᱮᱭᱟ ᱠᱚ ᱩᱱ ᱡᱚᱠᱷᱚᱱ ᱫᱚ ᱚᱱᱟ ᱠᱚᱫᱚ ᱵᱷᱟᱜᱮᱭᱟ ᱦᱮᱸ ᱥᱮ ᱢᱟᱱᱮ ᱛᱮᱭᱟᱝ ᱠᱚᱠᱚ ᱦᱤᱡᱩᱜᱼᱟ ᱦᱮᱸ ᱥᱮ ᱛᱟᱯᱚᱨᱮ ᱠᱩᱢᱟᱹᱝ ᱠᱚ ᱩᱱᱠᱩ ᱥᱟᱶᱛᱮ ᱧᱩ ᱵᱟᱲᱟ ᱨᱟᱹᱥᱠᱟᱹ ᱟᱹᱰᱤ ᱱᱟᱯᱟᱭ ᱵᱩᱡᱷᱟᱹᱟ ᱮᱠᱫᱚᱢ
ᱦᱩᱸ ᱦᱩᱸ ᱦᱩᱸ ᱟᱨ ᱛᱟᱨᱯᱚᱨᱮ ᱱᱮᱛᱟᱨᱟᱜ ᱦᱟᱺᱰᱤ ᱯᱟᱹᱣᱨᱟᱹ ᱵᱮᱱ ᱧᱮᱞ ᱞᱮᱠᱷᱟᱱ ᱢᱟ ᱠᱤᱪᱷᱩ ᱱᱚ ᱠᱚᱞ ᱧᱚᱜ ᱫᱟᱠᱚ ᱯᱟᱹᱦᱤᱞ ᱞᱮᱠᱟ ᱵᱟᱝᱠᱚ ᱵᱮᱱᱟᱣᱫᱟ ᱦᱩᱸ ᱦᱚᱲᱢᱚ ᱦᱚᱲᱢᱚ ᱠᱚ ᱠᱤᱪᱷᱩ ᱫᱩᱨᱵᱚᱞ ᱮᱟᱭ ᱦᱩᱸ
ᱟᱨ ᱪᱮᱫ ᱞᱤᱧ ᱞᱟᱹᱭᱟ ᱜᱚᱝᱠᱮ ᱡ ᱦᱟᱺᱰᱤ ᱯᱟᱹᱣᱟᱹ ᱧᱩ ᱠᱟᱛᱮᱮᱫ ᱥᱟᱱᱛᱟᱲ ᱠᱚ ᱦ ᱥᱟᱱᱛᱟᱲ ᱠᱚ ᱫᱚ ᱦᱟᱺᱰᱤ ᱠᱚ ᱫᱚᱦᱚ ᱠᱮᱭᱟ ᱠᱚ ᱩᱱᱠᱩ ᱜᱮ ᱚᱱᱟ ᱨᱟᱱᱪ ᱜᱟᱪ ᱜᱟᱪᱷᱟᱹᱲᱤ ᱨᱟᱱ ᱠᱚᱫᱚ ᱠᱚ ᱵᱟᱲᱟᱭ ᱜᱮᱭᱟ ᱠᱚ ᱦᱮᱸ ᱥᱮ ᱫᱚ ᱩᱱᱠᱩ ᱜᱮᱠᱚ ᱦᱤᱲᱤᱧ ᱪᱟᱵᱟ ᱡᱮ ᱦᱟᱺᱰᱤ ᱚᱠᱟ ᱞᱮᱠᱟ ᱫᱚᱦᱚᱭ ᱦᱩᱭᱩᱜᱼᱟ ᱦᱮᱸ ᱥᱮ
ᱦᱮᱸ ᱦᱮᱸ
ᱮᱢ ᱞᱮᱠᱷᱟᱱ ᱵᱷᱟᱜᱤ ᱡᱩᱛ ᱦᱩᱭᱩᱜᱼᱟ ᱟᱫᱚ ᱱᱮᱛᱟᱨ ᱢᱟ ᱡᱚᱛᱚ ᱫᱤᱠᱩ ᱪᱷᱟᱹᱤᱠ ᱠᱚ ᱴᱷᱮᱱ ᱵᱚᱱ ᱦᱟᱛᱟᱣᱮᱫᱼᱟ ᱩᱱᱠᱩ ᱢᱟᱱᱮ ᱱᱚᱠᱚᱞ ᱨᱟᱱ ᱠᱚ ᱮᱢᱟᱵᱚᱱ ᱠᱟᱱᱟ ᱦᱮᱸ ᱥᱮ
ᱦᱩᱸ
ᱚᱱᱟ ᱠᱷᱟᱹᱛᱤᱨ ᱜᱮ ᱱᱚᱝᱠᱟ ᱱᱚᱠᱚᱞ ᱦᱟᱺᱰᱤ ᱠᱚ ᱧᱟᱢᱚᱜ ᱠᱟᱱᱟ ᱥᱮ ᱦᱚᱲᱢᱚ ᱠᱚᱠᱚᱡ ᱵᱟᱹᱲᱤᱡᱚᱜ ᱠᱟᱱᱟ
ᱦᱩᱸ ᱦᱩᱸ ᱦᱮ
ᱛᱚ ᱟᱯᱮ ᱥᱮᱱ ᱫᱚ ᱪᱮᱫᱠᱟ ᱦᱟᱺᱰᱤ ᱠᱚ ᱢᱟᱱᱮ ᱱᱚᱠᱚᱞ ᱵᱷᱟᱵ ᱠᱚ ᱫᱚᱦᱚᱭ ᱜᱮᱭᱟ ᱢᱟᱱᱮ ᱫᱤᱠᱩ ᱴᱷᱮᱱ ᱯᱮ ᱦᱟᱛᱟᱣᱣᱟ ᱥᱮ ᱥᱟᱱᱛᱟᱲ ᱠᱟᱛᱮᱜ ᱯᱮ ᱚᱱᱟ ᱨᱟᱱᱩ ᱠᱚᱯᱮ ᱵᱮᱱᱟᱣ ᱠᱟᱛᱮᱜ ᱯᱮ
ᱟᱞᱮ ᱴᱷ ᱟᱞᱮᱥᱮᱫ ᱫᱚ ᱥᱟᱱᱛᱟᱲ ᱜᱮᱠᱚ ᱫᱚᱦᱚᱭᱟ ᱥᱟᱱᱛᱟᱲ ᱴᱷᱮᱱ ᱜᱮ ᱢᱟᱱᱮ ᱥᱤᱵᱤᱞ ᱢᱟ ᱵᱩᱡᱷᱟᱹᱜ-ᱟ ᱟᱹᱰᱤᱜᱟᱱ ᱢᱮᱱᱠᱷᱟᱱ ᱟᱹᱞᱤᱧ ᱢᱟᱸ ᱵᱟᱹᱞᱤᱧ ᱧᱩ ᱵᱟᱲ ᱠᱟᱫᱟ ᱟᱸᱡᱚᱢ ᱠᱟᱫᱟᱞᱤᱧ ᱛᱚ ᱢᱮᱱᱟᱠᱚ ᱥᱤᱵᱤᱞ ᱠᱟᱱᱟ ᱟᱹᱰᱤ ᱜᱟᱱ ᱟᱫᱚ ᱥᱤᱵᱤᱞ ᱫᱚ ᱚᱠᱟᱞᱮᱠᱟ ᱥᱤᱵᱤᱞ ᱢᱟᱱᱮ ᱟᱹᱞᱤᱧ ᱵᱟᱲᱟᱭ ᱵᱞᱤᱧ ᱵᱟᱲᱟᱭᱟ ᱦᱮᱸ ᱟᱫᱚ ᱚᱠᱟᱞᱠᱟᱨᱮ
ᱦᱮᱸ ᱜᱚᱢᱠᱮ
ᱦᱩᱸ ᱦᱩᱸ ᱦᱩᱸ ᱟᱫᱚ ᱥᱤᱵᱤᱞ ᱚᱠᱟᱞᱠᱟᱨᱮ ᱵᱩᱡᱷᱟᱹᱜ ᱠᱟᱱᱟ ᱟᱫᱚ ᱦᱟᱸᱜ ᱵᱟᱹᱞᱤᱧ ᱵᱟᱲᱟᱭᱟ ᱟᱫᱚ ᱚᱱᱟ
ᱦᱮᱸ ᱦᱮᱸ
ᱛᱤᱱᱟᱹᱜ ᱥᱤᱵᱤᱞ ᱚᱠᱟ ᱞᱮᱠᱟ ᱠᱚ ᱵᱮᱱᱟᱣ ᱥᱮᱵᱮᱞ ᱚᱠᱟᱞᱮᱠᱟᱨᱮᱠᱚ ᱵᱮᱱᱟᱳ ᱦᱚᱪᱚᱭᱮᱫᱟ ᱠᱤᱱᱛᱩ ᱟᱞᱤᱧᱟᱜ ᱵᱩᱡᱽ ᱨᱮᱫᱚ ᱠᱤᱪᱷᱩ ᱱᱚᱠᱚᱞ ᱜᱮᱠᱚ ᱵᱮᱱᱟᱣ ᱮᱫᱟ ᱢᱟᱱᱮ ᱪᱮᱫᱟᱜ ᱥᱮ ᱱᱚ ᱢᱟᱱᱮ ᱦᱟᱺᱰᱤ ᱫᱚ ᱦᱟᱺᱰᱤ ᱫᱚ ᱠᱚᱢ ᱥᱮ ᱠᱚᱢ ᱟᱵᱤᱱᱟᱜ ᱯᱩᱱ ᱫᱤᱱ ᱜᱟᱱ ᱫᱚ ᱥᱚᱢᱚᱭ ᱞᱟᱜᱟᱜ ᱜᱮᱭᱟ ᱯᱮ ᱫᱤᱱ ᱜᱟᱱ ᱫᱚ ᱚᱱᱟᱞᱤᱧ ᱧᱮᱞ ᱮᱫᱟ ᱟᱞᱤᱧ ᱢᱤᱫ ᱫᱤᱱ ᱵᱟᱨ ᱫᱤᱱ ᱛᱮᱜᱮ ᱚᱱᱟ ᱨᱮᱰᱤᱜ ᱠᱟᱱᱟ
ᱦᱚ
ᱟᱨ ᱟᱫᱚ ᱱᱤᱛᱚᱜ ᱰᱤᱡᱤᱴᱮᱞ ᱡᱩᱜᱽ ᱥᱮᱴᱮᱨ ᱟᱠᱟᱱᱟ ᱟᱫᱚ ᱱᱮᱛᱟᱨ ᱜᱚᱝᱠᱮ ᱰᱤᱡᱤᱴᱮᱞ ᱡᱩᱜ ᱥᱮᱴᱮᱨ ᱟᱠᱟᱱᱟ ᱯᱟᱪᱮᱫ ᱦᱟᱺᱰᱤ ᱠᱚᱦᱚᱸ ᱠᱚ ᱰᱤᱡᱤᱴᱮᱞᱮᱫ
ᱦᱮᱸ ᱦᱮᱸ ᱮᱠᱫᱚᱢ ᱮᱠᱫᱚᱢ ᱟᱨ ᱱᱮᱛᱟᱨ ᱢᱟ ᱧᱮᱞᱚᱜ ᱠᱟᱱᱟ ᱫᱤᱠᱩ ᱠᱚᱠᱚ ᱦᱟᱺᱰᱤ ᱯᱟᱹᱣᱨᱟᱹ ᱠᱚ ᱪᱚᱸᱫᱟᱭᱮᱫ-ᱟ ᱟᱵᱚ ᱥᱟᱱᱛᱟᱲ ᱠᱚᱣᱟᱜ ᱧᱮᱞ ᱧᱮᱞ ᱛᱮ ᱦᱮᱸ ᱥᱮ
ᱦᱮᱸ ᱦᱮᱸ ᱪᱚᱸᱫᱟᱭᱮᱫ ᱜᱮᱭᱟ ᱠᱚ
ᱛᱟᱦᱞᱮ ᱜᱚᱢᱠᱮ ᱥᱮᱸᱫᱽᱨᱟ ᱠᱚᱵᱮᱱ ᱪᱟ ᱵᱟᱲᱟᱜ ᱜᱮᱭᱟ ᱥᱮ ᱵᱟᱝ ᱛᱚᱵᱮ
ᱟᱹᱞᱤᱧ ᱥᱮᱸᱫᱽᱨᱟ ᱡᱩᱫᱤ ᱵᱮᱱ ᱢᱮᱱᱠᱷᱟᱱ ᱫᱚ ᱢᱟᱱᱮ ᱞᱟᱹᱭ ᱵᱩᱡᱷᱟᱹᱣ ᱞᱮᱭᱟ ᱟᱫᱚ ᱚᱠᱛᱚ ᱠᱚ ᱜᱚᱝᱠᱮ ᱢᱩᱪᱟᱹᱫ ᱮᱱ ᱫᱚ ᱦᱟᱸᱜ
ᱢᱟ ᱡᱟᱦᱟᱸ ᱛᱤᱱᱟᱹᱜ ᱜᱮᱵᱤᱱ ᱵᱟᱲᱟᱭᱟ ᱚᱠᱚᱭ ᱡᱟᱦᱟᱸ ᱛᱤᱱᱟᱹᱜ ᱜᱮᱵᱤᱱ
ᱪ ᱛᱟᱨ ᱪᱮᱫᱧᱞᱟᱭ